ᱦᱮᱞᱳ ᱞᱤᱧ ᱡᱚᱦᱟᱨ ᱜᱮ᱾
ᱦᱳᱭ ᱡᱚᱸᱦᱟᱨ ᱜᱮ᱾
ᱦᱩᱸ ᱟᱞᱤᱧ ᱞᱟᱹᱭᱮᱫᱼᱟ ᱪᱮᱫ ᱠᱚᱵᱤᱱ ᱪᱤᱠᱟᱹ ᱵᱟᱲᱟᱭᱮᱫᱟ ᱱᱤᱛᱚᱜ ᱫᱚ?
ᱪᱮᱫ ᱦᱚᱸ ᱵᱟᱝᱜᱮ ᱫᱩᱲᱩᱵ ᱵᱟᱲᱟ ᱦᱩᱭᱩ ᱠᱟᱱᱟ᱾
ᱦᱮᱸ᱾ ᱟᱫᱚ ᱞᱤᱧ ᱞᱮᱭ ᱫᱟ ᱱᱚᱣᱟ ᱦᱟᱸᱜ ᱟᱵᱚ ᱡᱟᱸᱦᱟ ᱯᱨᱡᱮᱴ ᱨᱮᱵᱚᱱ ᱠᱟᱹᱢᱤᱭ ᱫᱟ ᱦᱮᱸ ᱯᱷᱨᱮᱱᱰ, ᱱᱚᱣᱟ ᱴᱟᱠᱥ ᱡᱟᱦᱟᱸ ᱢᱮᱱᱟᱜᱼᱟ ᱟᱫᱚ ᱱᱚᱣᱟ ᱨᱮᱫᱚ ᱟᱹᱵᱤᱱ ᱫᱚ ᱛᱤᱱᱟᱹᱝ ᱫᱤᱱ ᱠᱷᱚᱱ ᱵᱤᱱ ᱥᱮᱞᱮᱫ ᱟᱠᱟᱱᱟ?
ᱫᱚᱥ ᱯᱚᱱᱮᱨᱚ ᱫᱤᱱ ᱜᱟᱱ ᱦᱩᱭᱩᱜ ᱠᱟᱱᱟ᱾
ᱦᱮᱸ ᱟᱫᱚ ᱛᱤᱱᱟᱹᱝ ᱜᱟᱱ ᱴᱟᱠᱥ ᱵᱤᱱ ᱠᱚᱢᱯᱤᱞᱤᱴ ᱠᱮᱜ-ᱟ?
ᱠᱚᱢᱯᱞᱤᱴ ᱦᱩᱭ ᱠᱟᱱ ᱜᱮᱭᱟ ᱯᱨᱟᱭ ᱠᱚᱞᱤᱝ ᱴᱟᱠᱥ ᱫᱚ ᱯᱩᱨᱟᱹᱣ ᱠᱟᱱ ᱛᱟᱹᱟᱞᱤᱧᱟ᱾
ᱚ ᱟᱹᱵᱤᱱ ᱫᱚ ᱢᱤᱫᱴᱟᱝ ᱟᱭ ᱰᱤ ᱛᱮᱜᱮ ᱵᱤᱱ ᱠᱚᱨᱟᱣ ᱮᱫᱟ ᱥᱮ ᱟᱨᱚ ᱢᱮᱱᱟᱜ ᱛᱟᱵᱤᱱᱟ ᱚᱱᱠᱟ ᱟᱭ ᱰᱤ ᱠᱚ?
ᱵᱟᱝ ᱜᱮ ᱵᱟᱹᱱᱩᱜᱼᱟ ᱢᱤᱫᱴᱮᱱ ᱜᱮᱭᱟ᱾
ᱚ᱾ ᱦᱳᱭ, ᱟᱫᱚ ᱱᱚᱣᱟ ᱵᱟᱨᱮ ᱛᱮᱫᱚ ᱪᱮᱫᱞᱮᱠᱟ ᱛᱮᱵᱤᱱ ᱵᱟᱲᱟᱭ ᱧᱟᱢ ᱠᱮᱜᱼᱟ?
ᱱᱚᱣᱟ ᱫᱚ ᱟᱞᱤᱧᱨᱮᱱ ᱜᱟᱛᱮ ᱢᱤᱫᱴᱮᱱᱮ ᱛᱟᱦᱮᱸ ᱠᱟᱱᱟᱭ ᱢᱮᱱᱟᱭᱟ, ᱟᱫᱚ ᱩᱱᱤ ᱴᱷᱮᱱ ᱠᱷᱚᱱᱜᱮ ᱵᱟᱰᱟᱭ ᱦᱩᱭᱱᱟ ᱛᱟᱨᱯᱚᱨᱮ ᱩᱱᱤᱜᱮ ᱱᱚᱣᱟᱨᱮ ᱢᱮᱥᱟ ᱠᱟᱜ ᱞᱤᱧᱟᱹ᱾
ᱦᱮᱸ ᱦᱮᱸ᱾ ᱟᱫᱚ ᱵᱟᱭ ᱞᱟᱹᱭᱟᱵᱤᱱ ᱠᱟᱱᱟ ᱯᱮᱢᱮᱱᱴ ᱠᱚ ᱪᱮᱫ ᱞᱮᱠᱟ ᱧᱟᱢᱚᱜᱼᱟ ᱪᱮᱫ ᱞᱮᱠᱟ ᱵᱟᱝᱼᱟ?
ᱵᱟᱝᱜᱮ ᱩᱱᱟᱹᱜ ᱠᱤᱪᱷᱩ ᱫᱚ ᱵᱟᱹᱞᱤᱧ ᱠᱩᱞᱤᱭᱮ ᱠᱟᱱᱟ ᱵᱟᱥᱮ ᱞᱮᱭ ᱠᱮᱫᱟᱭ ᱟᱫᱚ ᱦᱮᱸ ᱵᱷᱟᱜᱮ ᱜᱮᱭᱟ ᱡᱚᱛᱚ ᱦᱚᱲᱟᱜ ᱠᱟᱱ ᱛᱟᱵᱚᱱᱟ ᱛᱚ ᱫᱤᱱ ᱢᱮᱥᱟᱜ ᱜᱮ ᱦᱩᱭᱩᱜᱼᱟ᱾
ᱦᱩᱸ ᱦᱩᱸ᱾
ᱟᱹᱰᱤ ᱠᱤᱪᱷᱩ ᱚᱸᱰᱮ ᱠᱷᱚᱱ ᱵᱟᱲᱟᱭ ᱦᱚᱸ ᱧᱟᱢᱚᱜᱼᱟ ᱟᱨ ᱪᱮᱫ ᱦᱚᱸ ᱦᱩᱭᱩᱜᱼᱟ᱾
ᱦᱮᱸ ᱦᱮᱸ᱾
ᱚᱱᱠᱟ ᱢᱚᱱᱮ ᱠᱟᱛᱮᱫ ᱞᱤᱧ ᱢᱮᱥᱟᱣ ᱱᱟ᱾
ᱦᱮᱸ ᱦᱮᱸ ᱟᱹᱞᱤᱧ ᱦᱚᱸ ᱦᱚᱸ-ᱚᱭ ᱦᱟᱸᱜ ᱟᱹᱵᱤᱱ ᱞᱮᱠᱟᱜᱮ ᱚᱱᱠᱟ ᱢᱤᱫ ᱪᱟᱸᱫᱳ ᱞᱮᱠᱟ ᱦᱩᱭᱩᱜ ᱠᱟᱱᱟ, ᱟᱫᱚ ᱢᱤᱫ ᱪᱟᱸᱫᱳ ᱫᱚ ᱵᱟᱝᱟ ᱾ ᱢᱤᱫᱵᱟᱨ ᱥᱚᱯᱛᱟ ᱜᱮ ᱦᱩᱭᱩᱜ ᱠᱟᱱᱟ ᱟᱫᱚ ᱞᱟᱦᱟ ᱠᱷᱚᱱ ᱱᱚᱜ ᱱᱚᱝᱠᱟ ᱴᱟᱥᱠ ᱫᱚ ᱟᱣᱨᱤ ᱞᱤᱧ ᱠᱚᱢᱯᱞᱤᱴ ᱛᱟᱦᱮᱸᱫ ᱦᱟᱸᱜ ᱠᱤᱪᱷᱩ ᱫᱤᱱ ᱜᱮ ᱦᱟᱸᱜ ᱦᱩᱭᱩᱜ ᱱᱚᱝᱠᱟ ᱡᱳᱨᱥᱳᱨ ᱞᱤᱧ ᱪᱷᱩᱴᱟᱹᱣ ᱟᱠᱟᱱᱟ᱾ ᱱᱚᱣᱟ ᱴᱟᱥᱠ ᱠᱚᱢᱯᱞᱤᱴ ᱠᱷᱟᱹᱛᱤᱨ ᱾
ᱦᱳᱭ ᱾
ᱦᱩᱸ ᱟᱫᱚ ᱚᱱᱠᱟ ᱠᱟᱹᱣᱰᱤ ᱠᱚᱫᱚ ᱠᱟᱹᱣᱰᱤ ᱠᱚᱫᱚ ᱟᱹᱣᱨᱤ ᱵᱤᱱ ᱧᱟᱢ ᱵᱟᱲᱟᱭᱟ᱾
ᱦᱮᱸ ᱧᱟᱢ ᱦᱩᱭᱩ ᱠᱟᱱ ᱜᱮᱭᱟ᱾
ᱧᱟᱢ ᱠᱟᱜ-ᱟ ᱵᱤᱧ?
ᱦᱳᱭ ᱾
ᱢᱟᱱᱮ ᱯᱨᱚᱥᱮᱥᱤᱝ ᱨᱮ ᱢᱮᱱᱟᱜ ᱛᱟᱵᱤᱱᱟ ᱥᱮ ᱮᱠᱟᱣᱩᱱᱴ ᱨᱮ ᱦᱮᱡ ᱟᱠᱟᱱ ᱛᱟᱵᱤᱱᱟ?
ᱦᱮᱡ ᱟᱠᱟᱱᱟ ᱮᱠᱟᱣᱩᱱᱴ ᱨᱮ ᱾
ᱟᱪᱪᱷᱟ ᱟᱪᱪᱷᱟ, ᱟᱹᱰᱤ ᱱᱟᱯᱟᱭ ᱠᱟᱛᱷᱟ ᱾ ᱟᱹᱞᱤᱧ ᱦᱟᱸᱜ ᱦᱚᱸ ᱢᱤᱫᱴᱮᱱ ᱞᱤᱧ ᱠᱚᱢᱯᱞᱤᱤᱴ ᱟᱠᱟᱟᱜ-ᱟ ᱛᱟᱨᱯᱚᱨ ᱟᱨ ᱢᱤᱫᱴᱮᱱ ᱱᱚᱣᱟ ᱦᱟᱸᱜ ᱛᱮᱞᱤᱧ ᱱᱚᱦᱚᱭᱞᱤᱤᱧ ᱠᱟᱹᱢᱤ ᱵᱟᱲᱟᱭᱮᱫᱟ᱾
ᱚ ᱾
ᱦᱩᱸ᱾ ᱟᱫᱚᱞᱤᱧ ᱞᱟᱹᱭᱮᱫᱟ ᱡᱟᱦᱟᱱ ᱵᱤᱥᱚᱭ ᱛᱮᱜᱮ ᱢᱤᱫᱴᱝ ᱵᱤᱥᱚᱭ ᱛᱮᱞᱟᱝ ᱜᱟᱞᱚᱪ ᱞᱮᱠᱷᱟᱱ ᱱᱟᱯᱟᱭ ᱠᱚᱜ-ᱟ ᱞᱟᱹᱭ ᱫᱟᱞᱤᱧ ᱛᱟᱦᱚᱞᱮ ᱟᱯᱮ ᱚᱱᱛᱮ ᱫᱚ ᱵᱚᱸᱜᱟ ᱵᱩᱨᱩ ᱛᱟᱨᱯᱚᱨᱮ ᱱᱚᱣᱟ ᱯᱚᱨᱚᱵ ᱠᱚ ᱪᱮᱫ ᱞᱮᱠᱟᱯᱮ ᱢᱟᱱᱟᱣ ᱵᱟᱲᱟᱭ ᱜᱮᱭᱟ ᱠᱟᱹᱴᱤᱡ ᱵᱤᱱ ᱞᱟᱹᱭ ᱞᱮᱠᱷᱟᱱ ᱱᱟᱯᱟᱭ ᱠᱚᱜ-ᱟ᱾
ᱦᱮᱸ ᱟᱵᱚ ᱥᱟᱱᱛᱟᱲ ᱠᱚᱣᱟᱜ ᱛᱚ?
ᱦᱮᱸ ᱥᱟᱱ ᱦᱮᱸ ᱟᱵᱚ ᱥᱟᱱᱛᱟᱲ ᱥᱚᱢᱟᱡ ᱨᱮᱱᱟᱜ᱾
ᱦᱳᱭ ᱟᱞᱮ ᱫᱚ ᱟᱨ ᱯᱟᱛᱟ ᱢᱮᱱᱛᱮᱫᱚ ᱱᱚᱝᱠᱟ ᱵᱟᱦᱟ ᱥᱚᱦᱨᱟᱭ
ᱠᱟᱨᱟᱢ ᱚᱱᱟ ᱠᱚ ᱡᱚᱛᱚ ᱜᱮ ᱦᱩᱭᱩᱜ ᱜᱮᱭᱟ ᱾
ᱦᱩᱸ᱾
ᱥᱚᱨᱚᱦᱨᱟᱭ ᱫᱚ ᱚᱱᱮ ᱠᱟᱨᱛᱤᱠ ᱵᱚᱸᱜᱟ ᱦᱩᱭᱩᱜ-ᱟ, ᱟᱨ ᱵᱟᱦᱟ ᱫᱚ ᱯᱷᱟᱹᱜᱩᱱ ᱵᱚᱸᱜᱟ ᱢᱩᱪᱟᱹᱫ ᱥᱮᱱ ᱾
ᱦᱩᱸ᱾
ᱟᱨ ᱠᱟᱨᱟᱢ ᱫᱚ ᱦᱟᱸᱜ ᱱᱚᱼᱚᱭ ᱵᱷᱟᱫᱚᱨ ᱵᱚᱸᱜᱟ ᱦᱩᱭᱩᱜᱼᱟ᱾
ᱦᱩᱸ᱾ ᱟᱨ ᱥᱟᱠᱨᱟᱛ ᱠᱚᱦᱚᱸ ᱢᱟ ᱢᱮᱱᱟᱜ ᱜᱮᱭᱟ ᱦᱟᱸᱜ ᱜᱚᱴᱟ ᱜᱮ ᱦᱟᱸᱜ ᱾
ᱦᱳᱭ ᱚᱱᱟ ᱫᱚ ᱦᱳᱭ ᱾
ᱤᱧ ᱫᱩᱧ ᱞᱟᱹᱭᱫᱟ ᱵᱟᱦᱟ ᱫᱚ ᱪᱮᱫ ᱞᱮᱠᱟ ᱯᱮ ᱵᱚᱸᱜᱟ ᱵᱟᱲᱟᱭᱟ, ᱡᱮ ᱵᱚᱪᱷᱚᱨ ᱜᱮ ᱥᱮᱬᱟ ᱫᱟᱲᱮ ᱯᱮ ᱮᱢᱟ ᱠᱚᱣᱟ ᱥᱮ ᱪᱮᱫᱠᱟ? ᱯᱮ ᱮᱢᱟ ᱠᱚᱣᱟ ᱚᱱᱟ ᱫᱚ ᱾
ᱵᱟᱦᱟ ᱫᱚ ᱦᱟᱸᱜ ᱟᱞᱮ ᱫᱚ ᱮᱸ ᱟᱭᱳ ᱦᱚᱲ ᱠᱚᱫᱚ ᱦᱟᱸᱜ ᱩᱱᱟᱹᱜ ᱵᱟᱝ ᱠᱚ ᱥᱩᱨ ᱦᱚᱪᱚ ᱟᱞᱮᱭᱟ ᱢᱮᱱᱫᱚ ᱡᱟᱦᱟᱸᱭ ᱡᱟᱦᱮᱨ ᱠᱚ ᱪᱟᱞᱟᱜ ᱜᱮᱭᱟ ᱥᱮ
ᱦᱮᱸ ᱦᱮᱸ,
ᱚᱸᱰᱮ ᱫᱚ ᱟᱞᱮ ᱫᱚ ᱵᱟᱞᱮ ᱪᱟᱞᱟᱜ ᱜᱮᱭᱟ। ᱚᱱᱟ ᱠᱷᱟᱹᱛᱮ ᱦᱟᱸᱜ ᱵᱚᱸᱜᱟᱼ ᱵᱩᱨᱩ ᱫᱚ ᱵᱟᱹᱞᱤᱧ ᱞᱟᱹᱭ ᱫᱟᱲᱭᱟᱜ ᱠᱟᱱᱟ᱿ ᱟᱨ ᱵᱟᱹᱠᱤ ᱫᱚ ᱞᱟᱹᱭ ᱠᱮᱭᱟ ᱞᱤᱧ, ᱚᱱᱟ ᱠᱚ ᱡᱟᱦᱟᱸ
ᱟᱹᱫᱟᱹᱭ ᱠᱟᱛᱮᱫ ᱡᱟᱦᱟᱸ ᱡᱟᱦᱮᱨ ᱨᱮᱠᱚ ᱵᱚᱸᱜᱟ ᱵᱩᱨᱩᱭ ᱞᱟᱹᱜᱤᱫ ᱥᱤᱢ ᱠᱚ, ᱪᱟᱣᱞᱮ ᱠᱚ
ᱦᱮᱸ ᱦᱮᱸ,
ᱤᱫᱤᱭᱟᱠᱚ, ᱤᱱᱟᱹᱜ ᱴᱩᱠᱩ ᱫᱚᱞᱤᱧ ᱵᱟᱲᱟᱭ ᱜᱮᱭᱟ᱾
ᱦᱩᱸᱦᱩᱸ ᱟᱞᱮ ᱱᱚᱛᱮ ᱫᱚ ᱦᱟᱸᱜ, ᱱᱚᱣᱟ ᱵᱚᱸᱜᱟ ᱵᱩᱨᱩ ᱤᱫᱤ ᱠᱟᱛᱮᱫ ᱫᱚ ᱞᱟᱹᱭ ᱞᱮᱠᱷᱟᱱ ᱦᱟᱸᱜ ᱱᱚᱣᱟ, ᱵᱟᱦᱟ ᱟᱨ ᱚᱱᱟ ᱢᱟᱜ ᱢᱚᱬᱮ ᱠᱚᱵᱤᱱ ᱟᱸᱡᱚᱢ ᱵᱟᱲᱟ ᱟᱠᱟᱫ ᱠᱚᱣᱟ ᱥᱮ ᱵᱟᱝ?
ᱦᱮᱸ ᱢᱟᱜ ᱢᱚᱬᱮ ᱞᱤᱧ ᱟᱸᱡᱚᱢ ᱟᱠᱟᱫᱼᱟ᱾
ᱦᱮᱸ, ᱟᱯᱮ ᱚᱱᱛᱮ ᱫᱚ ᱵᱟᱝ ᱯᱮ ᱢᱟᱜ ᱢᱚᱬᱮᱜᱼᱟ ᱢᱚᱱᱮ ᱦᱳᱭ᱾ ᱥᱮ ᱪᱮᱫ ᱞᱮᱠᱟ ᱦᱮ ᱟᱨ ᱟᱞᱮ ᱱᱚᱛᱮ ᱫᱚ ᱢᱟᱜ ᱢᱚᱬᱮ ᱠᱚ ᱦᱩᱭᱩᱜᱼᱟ᱾ ᱵᱚᱸᱜᱟ ᱵᱳᱨᱳ ᱞᱟᱹᱭ ᱞᱮᱠᱷᱟᱱ ᱦᱟᱸᱜ ᱯᱩᱭᱞᱳ ᱱᱮᱛᱟᱨ ᱫᱤᱱ ᱫᱚ ᱦᱟᱸᱜ, ᱱᱚᱣᱟ ᱡᱟᱦᱟᱸ ᱪᱟᱥ ᱠᱟᱹᱢᱤ ᱮᱛᱚᱦᱚᱵ ᱞᱟᱦᱟᱨᱮ, ᱡᱟᱦᱟᱸ ᱟᱹᱥᱟᱹᱲᱤᱭᱟᱹ, ᱚᱱᱟ ᱢᱟᱱ ᱵᱚᱸᱜᱟ ᱚᱱᱟ ᱪᱟᱥ ᱮᱛᱚᱦᱚᱵ ᱞᱟᱦᱟᱨ ᱨᱮ, ᱢᱤᱫ ᱡᱚᱠᱷᱚ ᱨᱟᱜ ᱛᱮ ᱵᱚᱸᱜᱟᱭ, ᱦᱮᱸ ᱚᱱᱟ ᱵᱚᱸᱜᱟ ᱠᱚ ᱨᱟᱠᱟᱵ ᱱᱚᱣᱟ ᱵᱚᱸᱜᱟ ᱪᱟᱵᱟᱜᱼᱟ, ᱛᱟᱨᱯᱚᱨᱮ ᱦᱟᱸᱜ ᱱᱚᱣᱟ ᱯᱚᱨᱮ ᱮᱦᱚᱵ ᱱᱟ ᱵᱟᱦᱟ ᱦᱟᱠᱩ, ᱯᱷᱟᱹᱜᱩᱱ ᱵᱚᱸᱜᱟ ᱢᱟ ᱦᱟᱸᱜ ᱞᱮ ᱵᱟᱦᱟ ᱜᱚᱫᱚᱜᱼᱟ, ᱟᱫᱚ ᱚᱱᱟ ᱵᱟᱦᱟ ᱫᱚ ᱦᱟᱸᱜ ᱟᱞᱮ ᱱᱚᱛᱮ ᱫᱚ ᱦᱟᱸᱜ ᱞᱮ ᱦᱩᱸ ᱚᱠᱟ ᱵᱚᱪᱷᱚᱨ ᱦᱟᱸᱜ ᱥᱮᱬᱟ ᱫᱟᱲᱮ ᱠᱚ ᱦᱩᱭᱩᱜᱼᱟ,
ᱦᱮᱸ,
ᱚᱱᱟ ᱵᱚᱪᱷᱚᱨ ᱫᱚ ᱦᱟᱸᱜ, ᱢᱟᱱᱮ ᱦᱩ, ᱠᱩᱲᱤ ᱦᱚᱯᱚᱱ ᱠᱚ ᱦᱟᱸᱜ ᱠᱚ ᱪᱟᱞᱟᱜᱼᱟ, ᱠᱩᱲᱤ ᱦᱚᱯᱚᱱ ᱦᱚᱸᱠᱚ ᱪᱟᱞᱟᱜᱼᱟ ᱢᱟᱱᱮ ᱦᱮᱸ ᱥᱮᱬᱟ ᱫᱟᱲᱮ ᱠᱚ ᱮᱢ ᱠᱚᱣᱟ ᱛᱟᱨᱯᱚᱨᱮ ᱮᱱᱮᱡ ᱥᱮᱨᱮᱧ ᱠᱚ ᱦᱩᱭᱩᱜᱼᱟ᱾ ᱛᱟᱨᱯᱚᱨᱮ ᱱᱩᱠᱩ ᱵᱚᱸᱜᱟ ᱵᱩᱨᱩ ᱠᱚᱦᱚᱸ ᱠᱚ ᱦᱤᱡᱩᱜᱼᱟ᱾
ᱦᱮᱸ,
ᱡᱟᱦᱟᱸ ᱦᱟᱸᱜ ᱠᱚ ᱨᱩᱢ ᱵᱟᱲᱟᱜᱼᱟ᱾
ᱦᱳᱭ,
ᱦᱮᱸ ᱚᱱᱟ ᱠᱚᱦᱚᱸ ᱦᱩᱭᱩᱜᱼᱟ, ᱚᱱᱟ ᱫᱚ ᱦᱟᱸᱜ ᱵᱚᱪᱷᱚᱨ ᱨᱮ ᱪᱟᱨ ᱵᱚᱪᱷᱚᱨ ᱚᱱᱛᱚᱨ ᱦᱩᱭᱩᱜ-ᱟ ᱟᱞᱮ ᱱᱚᱛᱮ ᱫᱚ᱾
ᱟᱪᱪᱷᱟ,
ᱟᱨ ᱚᱠᱟ ᱵᱚᱪᱷᱚᱨ ᱦᱟᱸᱜ ᱚᱱᱟ ᱵᱟᱦᱟᱨᱮ ᱦᱟᱸᱜ ᱥᱮᱬᱟ ᱫᱟᱸᱲᱮ ᱞᱮ ᱮᱢᱚᱜᱼᱟ, ᱮᱢᱟ ᱟᱠᱚᱣᱟ ᱵᱚᱸᱜᱟ ᱵᱩᱨᱩ ᱠᱚ, ᱚᱱᱟ ᱵᱚᱪᱷᱚᱨ ᱨᱮᱜᱮ ᱦᱟᱸᱜ, ᱱᱚᱣᱟ ᱢᱟᱜ ᱢᱚᱬᱮ ᱦᱚᱸ ᱦᱩᱭ ᱛᱟᱨᱟᱜᱼᱟ᱾ ᱟᱨ ᱮᱴᱟᱜ ᱵᱚᱪᱷᱚᱨ ᱠᱚᱫᱚ ᱦᱟᱸᱜ ᱚᱱᱠᱟ ᱪᱮᱫ ᱞᱮᱠᱟ ᱦᱩ ᱦᱩ, ᱮᱴᱟᱜ ᱵᱚᱸᱜᱟ ᱠᱚ ᱪᱮᱫ ᱞᱮᱠᱟ ᱦᱩᱭᱩᱜᱼᱟ, ᱚᱱᱠᱟᱜᱮ ᱦᱩᱭᱩᱜᱼᱟ ᱵᱟᱦᱟ ᱵᱚᱸᱜᱟ ᱫᱚ᱾
ᱵᱟᱦᱟ ᱫᱚ ᱯᱨᱚᱛᱤ ᱵᱚᱪᱷᱚᱨ ᱜᱮ ᱦᱩᱭᱩᱜᱼᱟ᱾
ᱦᱮᱸ ᱯᱨᱚᱛᱤ ᱵᱚᱪᱷᱚᱨ ᱜᱮ ᱦᱩᱭᱩᱜᱼᱟ ᱟᱫᱚ ᱮᱱᱮᱡ ᱥᱮᱨᱮᱧ ᱫᱚ ᱱᱚᱝᱠᱟ ᱦᱟᱸᱜ, ᱱᱚᱝᱠᱟ ᱟᱨ ᱦᱚᱸ ᱨᱩᱢ ᱵᱚᱸᱜᱟ ᱠᱚᱫᱚ ᱦᱟᱸᱜ ᱪᱟᱨ ᱵᱚᱪᱷᱚᱨ ᱚᱱᱛᱚᱨ ᱦᱩᱭᱩᱜᱼᱟ᱾ ᱟᱨ ᱡᱩᱫᱤ ᱦᱟᱸᱜ ᱱᱚᱝᱠᱟ ᱡᱟᱦᱟᱸᱭ ᱠᱚ ᱵᱚᱸᱜᱟ ᱴᱷᱮᱱ ᱠᱚ ᱨᱚᱲ ᱠᱟᱜᱼᱟ ᱡᱟᱦᱟᱱᱟᱜ ᱠᱚ᱾ ᱛᱟᱦᱚᱞᱮ ᱠᱷᱟᱱ ᱫᱚ ᱚᱱᱟ ᱫᱚᱦ ᱚᱱᱟ ᱵᱚᱪᱷᱚᱨ ᱦᱟᱸᱜ ᱦᱩᱭᱩᱜᱼᱟ ᱟᱨ ᱡᱚᱠᱷᱚᱡ ᱾ ᱠᱟᱥᱬᱟ ᱫᱟᱲᱮ ᱮᱢ ᱦᱩᱭᱩᱜᱳᱜᱼᱟ ᱵᱚᱸᱜᱟ ᱠᱚ ᱾ ᱵᱟᱝᱠᱷᱟᱱ ᱦᱟᱜ ᱠᱚ ᱟᱹᱲᱤᱥ ᱜᱚᱫᱚᱜᱼᱟ ᱾ ᱮᱴᱠᱮ ᱴᱚᱬᱮ ᱦᱩᱭ ᱜᱚᱫᱚᱜᱼᱟᱛᱳ ᱠᱚᱨᱮ ᱡᱟᱦᱟᱱᱟᱜ ᱚᱥᱩᱵᱤᱫᱟ ᱠᱚᱭ ᱫᱮᱠᱷᱟᱣ ᱜᱚᱫᱟᱭ ᱾ ᱦᱮᱸ, ᱱᱚᱣᱟ ᱦᱟᱸᱜ ᱡᱮᱢᱚᱱ ᱵᱤᱱ ᱞᱟᱹᱭ ᱠᱮᱜᱼᱟ ᱠᱟᱨᱟᱢ ᱦᱟᱸᱜ ᱱᱚᱣᱟ ᱢᱟᱦᱟᱸᱜ ᱾ ᱱᱮᱛᱟᱨ ᱫᱤᱱ ᱦᱟᱸᱜ ᱦᱩᱭᱩᱜᱼᱟ ᱾ ᱚᱱᱟ ᱥᱟᱶᱛᱮ ᱱᱚᱣᱟ ᱥᱚᱦᱚᱨᱟᱭ ᱠᱚᱢᱟ ᱢᱮᱱᱟᱜ ᱜᱮᱭᱟ ᱦᱟᱸᱜ ᱥᱚᱦᱨᱟᱭ ᱢᱟ ᱡᱚᱛᱚ ᱦᱚᱲ ᱵᱚᱱ ᱢᱟᱱᱟᱣ ᱵᱟᱛᱟᱣ ᱜᱮᱭᱟ ᱾ ᱛᱟᱦᱚᱞᱮᱧ ᱞᱟᱹᱭᱮᱫᱟ ᱥᱚᱦᱚᱨᱟᱭ ᱫᱚ ᱟᱯᱮ ᱚᱱᱛᱮ ᱫᱚ ᱛᱤᱱᱟᱹᱜ ᱫᱤᱱ ᱯᱮ ᱢᱟᱱᱟᱣ ᱵᱟᱛᱟᱣ ᱜᱮᱭᱟ?
ᱟᱞᱮᱫ ᱫᱚ ᱢᱚᱬᱮ ᱫᱤᱱ ᱾
ᱚ ᱢᱚᱬᱮ ᱫᱤᱱ ᱵᱚᱞᱛᱮ ᱪᱮᱫ ᱞᱮᱠᱟ ᱯᱮ ᱢᱟᱱᱟᱣ ᱤᱧ ᱞᱟᱹᱭ ᱟ ᱞᱮᱠᱷᱟᱱᱞᱮ ᱱᱛᱮ ᱢᱟ ᱩ ᱫᱤᱱ ᱢᱟ ᱵᱟᱞᱮ ᱢᱟᱱᱟᱣᱟ ᱾ ᱛᱟᱦᱚᱞᱮ,
ᱟᱯᱮ ᱫᱚ ᱛᱤᱱᱟᱹᱜ ᱫᱤᱱ ᱯᱮ ᱢᱟᱱᱟᱣ ᱜᱮᱭᱟ?
ᱟᱞᱮ ᱱᱚᱛᱮ ᱫᱚ ᱚᱱᱠᱟ ᱯᱩᱱ ᱫᱤᱱ ᱞᱮᱠᱟ ᱢᱚᱱᱮ ᱦᱚᱭ ᱾
ᱯᱩᱱᱫᱤᱱ,
ᱦᱩᱸ ᱦᱩᱸ,
ᱛᱚᱵᱮ ᱤᱭᱟᱹ ᱯᱩᱭᱞᱳ ᱫᱤᱱ ᱫᱚ ᱪᱤᱠᱟᱹᱭᱟᱯᱮ?
ᱯᱩᱭᱞᱳ ᱫᱤᱱ ᱫᱚ ᱦᱟᱸᱜ ᱚᱱᱟ ᱜᱟᱹᱭ ᱫᱟᱬᱟᱱ ᱠᱚ ᱰᱟᱝᱨᱤ ᱠᱚᱦᱟᱸᱜ ᱠᱚ ᱫᱟᱬᱟ ᱟᱠᱚᱣᱟ,
ᱦᱳᱭ,
ᱦᱮᱸ ᱦᱮᱸ ᱛᱟᱨᱯᱚᱨᱮ ᱫᱚᱥᱟᱨ ᱫᱤᱱ ᱦᱟᱸᱜ ᱠᱚ ᱡᱤᱨᱟᱹᱣ ᱵᱟᱲᱟ ᱠᱚᱛᱮ ᱟᱫᱚ ᱠᱚ ᱵᱚᱸᱜᱟ ᱵᱟᱲᱟᱭᱟ ᱦᱟᱸᱜ ᱾
ᱦᱮᱸ,
ᱦᱩᱸ ᱛᱟᱨᱯᱚᱨᱮ ᱦᱟᱜ ᱯᱚᱨᱮᱨ ᱫᱤᱱ ᱫᱚ ᱦᱟᱸᱜ ᱤᱭᱟᱹ ᱡᱟᱦᱟᱸ ᱦᱟᱜ ᱰᱟᱝᱨᱟ ᱠᱚ ᱛᱚᱞ ᱵᱟᱲᱟ ᱦᱩᱭᱩᱜᱼᱟ ᱾
ᱠᱷᱩᱱᱴᱟᱹᱣ ᱦᱩᱭᱩᱜ ᱛᱟᱯᱮᱭᱟ ᱥᱮ ᱵᱟᱝ?
ᱦᱮᱸ ᱠᱷᱩᱱᱴᱟᱹᱣ ᱦᱩᱭᱩᱜᱼᱟ ᱾
ᱦᱮᱸ
ᱩᱱᱚ ᱚᱱᱟ ᱡᱟᱦᱟᱸ ᱵᱩᱦᱤᱵᱟᱨ ᱚᱱᱟ ᱠᱚ ᱞᱟᱹᱭᱮᱫᱼᱟ ᱾ ᱟᱞᱮ ᱱᱚᱛᱮ ᱫᱚ ᱦᱟᱸᱜ ᱜᱩᱲᱤ ᱵᱟᱱᱱᱟ ᱠᱚ ᱞᱟᱹᱭᱮᱫ ᱚᱱᱟ ᱵᱩᱲᱤ ᱵᱟᱱᱱᱟ ᱦᱩᱭᱩᱜᱼᱟ ᱾ ᱟᱨ ᱟᱯᱮ ᱚᱱᱛᱮ ᱫᱚ ᱪᱮᱫ ᱞᱮᱠᱟ ᱛᱟᱦᱚᱞᱮ ᱠᱷᱟᱱ?
ᱦᱮᱸ ᱤᱱᱟᱹᱜ ᱫᱷᱟᱹᱵᱤᱡ ᱫᱚ ᱛᱚᱵᱮ ᱮᱠᱤ ᱜᱮᱛᱟᱵᱚᱱᱟ ᱛᱟᱨᱯᱚᱨᱮ ᱠᱷᱩᱱᱴᱟᱹᱣ ᱯᱚᱨᱮᱨ, ᱯ ᱫᱤᱱ ᱦᱤᱞᱳᱜ ᱫᱚ ᱡᱟᱞᱮ ᱞᱮ ᱢᱮᱛᱟᱜᱼᱟ, ᱛᱟᱨᱯᱚᱨᱮᱨ ᱫᱤᱱ ᱦᱤᱞᱳᱜ ᱫᱚ ᱦᱩᱰᱤᱧ ᱡᱟᱞᱮ ᱾ ᱤᱱᱟᱹᱜᱮ ᱤᱱᱟᱹᱜ ᱵᱟᱨ ᱫᱤᱱ ᱜᱮ ᱵᱟᱹᱲᱛᱤ ᱫᱚ ᱦᱮᱱᱟᱜᱼᱟ ᱾
ᱟᱪᱪᱷᱟ ᱟᱪᱪᱷᱟ᱾
ᱦᱮᱸ,
ᱥᱟᱠᱨᱟᱛ ᱯᱚᱨᱚᱵᱽ ᱫᱚ ᱪᱮᱫᱞ ᱞᱮᱠᱟ ᱯᱮ ᱢᱟᱱᱟᱣ ᱵᱟᱛᱟᱣᱟ ᱟᱯᱮ ᱚᱱᱛᱮ ᱫᱚ?
ᱦᱮᱸ,
ᱱᱚᱣᱟ ᱥᱟᱠᱨᱟᱛ ᱡᱟᱦᱟᱸ ᱥᱟᱠᱨᱟᱛ ᱯᱚᱨᱚᱵᱽ ᱚᱱᱟ ᱫᱚ ᱪᱮᱫᱞ ᱞᱮᱠᱟ ᱯᱮ ᱢᱟᱱᱟᱣ ᱵᱟᱛᱟᱣᱟ ᱚᱱᱛᱮ?
ᱥᱟᱠᱨᱟᱛ ᱫᱚ, ᱚᱱᱟ ᱯᱤᱴᱷᱟᱹ ᱞᱟᱴᱷᱟᱮ ᱜᱮ ᱵᱮᱥᱤ ᱠᱟᱹᱢᱤ ᱫᱚ ᱯᱩᱭᱞᱳ ᱫᱤᱱ ᱫᱚ, ᱥᱟᱯᱷᱟ ᱥᱩᱛᱨᱟᱹ ᱦᱩᱭᱩᱜᱼᱟ ᱛᱟᱨᱯᱚᱨ, ᱨᱮᱱ ᱯᱚᱨᱮᱨ ᱫᱤᱱ ᱦᱤᱞᱳᱜ ᱫᱚ ᱚᱱᱟ ᱥᱮᱛᱟᱜ ᱵᱮᱲᱟ ᱡᱚᱛᱚ ᱦᱚᱲ ᱛᱩᱯᱩ ᱠᱟᱛᱮᱜ ᱛᱟᱨᱯᱚᱨᱮ ᱜᱮ ᱤᱥᱤᱱ ᱵᱟᱥᱟᱝ ᱫᱷᱩᱨᱟᱹᱜ ᱦᱩᱭᱩᱜ-ᱟ᱾
ᱦᱩᱸ
ᱮᱱᱦᱤᱞᱳᱜ ᱜᱮ ᱚᱱᱟ ᱯᱤᱴᱷᱟᱹ ᱞᱟᱴᱷᱟᱭ ᱦᱩᱭᱩᱜ-ᱟ, ᱮᱱᱦᱤᱞᱳᱜ ᱜᱮ ᱡᱚᱢ ᱮᱱᱦᱤᱞᱳᱜ ᱫᱚ ᱫᱟᱠᱟ ᱠᱚᱫᱚ ᱵᱟᱞᱮ ᱤᱥᱤᱱᱟ ᱟᱞᱮ ᱫᱚ᱾ ᱜᱚᱴᱟ ᱫᱤᱱ ᱤᱱᱟᱹ ᱯᱤᱴᱷᱟᱹ ᱞᱟᱴᱷᱟ ᱛᱮᱜᱮ ᱡᱚᱢ ᱠᱟᱛᱮᱜ ᱞᱮ ᱛᱟᱦᱮᱱ-ᱟ᱾
ᱦᱩᱸ ᱦᱩᱸ᱾ ᱟᱨ ᱯᱚᱨᱮᱫ ᱫᱤᱱ ᱫᱚ ᱦᱟᱸᱜ ᱚᱱᱚᱝᱠᱟ ᱟᱫᱚ ᱚᱱᱟ ᱵᱟᱨ ᱫᱤᱱ ᱜᱮᱯᱮ ᱢᱟᱱᱟᱣ ᱵᱟᱛᱟᱣᱟ?
ᱵᱟᱝ ᱜᱮ ᱟᱨᱚ ᱯᱚᱨᱮᱨ ᱫᱤᱱ ᱫᱚ ᱪᱮᱫ ᱱᱚᱝᱠᱟ ᱫᱚ ᱵᱟᱹᱱᱩᱜ-ᱟ ᱢᱟᱱᱟᱣ ᱵᱟᱛᱟᱣ ᱞᱮᱠᱟᱱᱟᱜ ᱫᱚ᱾ ᱛᱚ ᱵᱟᱣᱲᱤ ᱢᱮᱱ ᱛᱮᱠᱚ ᱢᱮᱛᱟᱜ᱾
ᱦᱮᱸ ᱦᱮᱸ᱾
ᱦᱮᱸ ᱛᱟᱯᱚᱨᱮ ᱱᱟᱜ ᱟᱠᱷᱟᱱ ᱡᱟᱛᱛᱟ ᱚᱱᱟ ᱯᱚᱨᱮ ᱫᱤᱱ ᱦᱤᱞᱳᱜ ᱤᱱᱟᱹ ᱦᱤᱞᱳᱜ ᱫᱚ ᱞᱟᱹᱭᱟᱠᱚ ᱜᱩᱰᱩ ᱠᱚᱠᱚ ᱞᱩᱛᱩᱨ ᱠᱚᱠᱚ ᱯᱟᱹᱴᱤᱜ-ᱟ ᱥᱮ ᱪᱮᱜ? ᱟᱫᱚ ᱚᱱᱟᱛᱮ ᱩᱱᱠᱩ ᱥᱮᱸᱫᱽᱨᱟ ᱠᱚ ᱪᱟᱞᱟᱜ-ᱟ, ᱮᱸ ᱩᱝᱠᱩ ᱫᱚᱢᱮ ᱠᱚ ᱧᱟᱢᱚᱜ-ᱟ ᱥᱮ ᱪᱮᱫ?
ᱦᱳᱭ ᱦᱳᱭ᱾
ᱦᱳᱭ ᱤᱱᱟᱹ ᱠᱚ ᱠᱟᱛᱮᱜ ᱜᱮ ᱛᱟᱯᱚᱨᱮ ᱫᱚ ᱪᱟᱵᱟᱭᱮᱱ ᱜᱮ᱾
ᱦᱩᱸ ᱦᱩᱸ᱾ ᱟᱞᱮ ᱱᱚᱱᱛᱮ ᱫᱚ ᱟᱯᱮ ᱠᱷᱚᱱ ᱫᱚ ᱠᱟᱹᱡ ᱤᱝᱠᱟᱹ ᱥᱟᱹᱦᱤᱡ ᱧᱚᱜ ᱜᱮᱭᱟ ᱟᱫᱚ ᱯᱩᱭᱞᱩ ᱫᱤᱱ ᱡᱟᱦᱟᱸ ᱚᱱᱟ ᱡᱟᱦᱟᱸ ᱪᱟᱶᱰᱤ ᱠᱩᱵᱚᱱ ᱞᱟᱹᱭᱟᱜ ᱠᱟᱱᱟ᱾
ᱦᱮᱸ᱾
ᱥᱮ ᱟᱵᱮᱱ ᱱᱤᱛᱳᱜ ᱪᱮᱜ ᱠᱚ ᱞᱟᱹᱭᱟᱜᱟ ᱚᱱᱟ ᱯᱩᱭᱞᱩ ᱫᱤᱱ ᱫᱚ? ᱵᱟᱶᱰᱤ ᱥᱮ ᱪᱟᱶᱰᱤ ᱠᱚ ᱞᱟᱹᱭᱮᱜ-ᱟ ᱾
ᱮ ᱦᱳᱭ ᱯᱳᱭᱞᱳ ᱫᱤᱱ ᱫᱚ ᱵᱟᱝ ᱜᱮ᱾
ᱦᱩᱸ ᱟᱪᱪᱷᱟ᱾ ᱡᱚᱢ ᱯᱚᱨᱮᱨ ᱫᱤᱱ ᱠᱚ ᱞᱟᱹᱭᱮᱜ-ᱟ, ᱟᱞᱮ ᱥᱮᱱ ᱫᱚ ᱯᱩᱭᱞᱩ ᱫᱤᱱ ᱠᱚ ᱞᱟᱹᱭᱮᱜ-ᱟ ᱚᱱᱟ ᱫᱚ᱾
ᱵᱟᱣᱲᱤ᱾
ᱦᱳᱭ ᱦᱳᱭ᱾ ᱟᱫᱚ ᱚᱱᱟ ᱫᱤᱠᱩ ᱠᱚᱫᱚ ᱵᱟᱶᱞᱤ ᱠᱚ ᱞᱟᱹᱭᱟ ᱟᱞᱮ ᱛᱮᱫᱚ ᱥᱟᱱᱛᱟᱲ ᱫᱚ ᱦᱟᱸᱜ ᱮᱸ ᱪᱟᱶᱰᱤ ᱞᱮ ᱞᱟᱹᱭᱮᱜ-ᱟ᱾ ᱟᱫᱚ ᱮᱱᱞᱳᱜ ᱫᱚ ᱦᱟᱸᱜ ᱚᱱᱟ ᱦᱟᱠᱩ ᱠᱟᱴᱠᱚᱢ ᱦᱟᱸᱜ ᱛᱟᱨᱯᱚᱨᱮ ᱢᱟᱱᱮ ᱟᱭᱩᱵ ᱵᱮᱲᱟ ᱦᱟᱸᱜ
ᱦᱮᱸ᱾
ᱟᱭᱩᱵ ᱵᱮᱲᱟ ᱦᱟᱸᱜ ᱚᱱᱟ ᱦᱟᱥᱟ ᱴᱩᱠᱩᱡ ᱨᱮ ᱦᱟᱸᱜ ᱪᱟᱞᱟᱝ ᱠᱚᱨᱮ ᱡᱚᱛᱚ ᱩᱛᱩ ᱫᱟᱠᱟ ᱦᱩᱭᱩᱜ-ᱟ, ᱛᱟᱨᱯᱚᱨᱮ ᱦᱟᱠᱩ, ᱠᱟᱴᱠᱚᱢ, ᱢᱤᱫ ᱥᱟᱶᱛᱮ ᱛᱟᱯᱚᱨᱮ ᱡᱤᱞ ᱩᱛᱩ ᱢᱟ ᱢᱮᱱᱟᱜ ᱜᱮᱭᱟ ᱦᱟᱸᱜ ᱡᱤᱞ ᱢᱟ ᱚᱠᱚᱭ ᱪᱮᱜ ᱞᱮᱠᱟᱭ ᱡᱚᱜᱟᱲ ᱟᱠᱟᱜ ᱪᱮᱜ ᱡᱤᱞ᱾
ᱦᱳᱭ ᱞᱟᱹᱭᱟ ᱠᱚ ᱮᱱᱞᱳᱜ ᱫᱚ ᱦᱟᱹᱠᱩ ᱠᱟᱴᱠᱚᱢ ᱠᱚ ᱡᱚᱢ ᱠᱚᱜᱮᱭᱟ ᱟᱹᱞᱤᱧ ᱦᱚᱞᱤᱧ ᱦᱤᱲᱤᱧ ᱠᱟᱜᱟ᱾
ᱟᱫᱚ ᱩᱝᱠᱩ ᱦᱟᱹᱠᱩ ᱠᱟᱴᱠᱚᱢ ᱥᱟᱶᱛᱮ ᱡᱷᱛᱚ ᱜᱮ ᱦᱟᱸᱜ ᱚᱱᱟ ᱥᱟᱨᱡᱚᱢ ᱯᱟᱛᱲᱟ ᱨᱮ ᱟᱨ ᱯᱷᱩᱲᱩᱜ ᱨᱮ ᱦᱟᱸᱜ ᱡᱚᱢ ᱦᱩᱭᱩᱜ-ᱟ᱾ ᱟᱫᱚ ᱡᱚᱛᱚ ᱜᱮ ᱢᱤᱫ ᱥᱟᱶ ᱛᱮᱜᱮ ᱦᱟᱸᱜ ᱡᱚᱢ ᱦᱩᱭᱩᱜ-ᱟ ᱮᱱ ᱦᱤᱞᱳᱜ ᱫᱚ᱾ ᱩᱸ ᱡᱚᱛᱚ ᱜᱮ ᱡᱚᱢ ᱠᱟᱛᱮᱫ ᱦᱟᱸᱜ ᱡᱟᱦᱟᱸ ᱜᱮ ᱦᱟᱸᱜ ᱩᱸ ᱡᱚᱢ ᱯᱚᱨᱮ ᱦᱮ ᱦᱟᱸ ᱥᱟᱜᱼᱼ ᱯᱟᱛᱲᱟ ᱨᱮ, ᱦᱟᱸᱜ ᱯᱷᱩᱲᱩᱜ ᱠᱚᱨᱮ ᱦᱟᱸᱜ ᱩᱸ ᱡᱤᱞ ᱠᱚ ᱫᱟᱠᱟ ᱠᱚᱜᱮ ᱠᱟᱹᱡ ᱠᱟᱹᱡ ᱥᱟᱨᱮᱡ ᱦᱩᱭᱩᱜ-ᱟ ᱩᱱᱟᱹᱜ ᱦᱟᱸᱜ ᱵᱟᱞᱤᱧ ᱵᱟᱲᱟᱭᱟ ᱪᱮᱫ᱾ ᱛᱤᱨ ᱠᱚ ᱥᱟᱨᱮᱡᱟ᱾ ᱵᱟᱧᱪᱟᱣ ᱱᱩᱠᱩ, ᱥᱟᱠᱛᱟ ᱦᱟᱲᱟᱢ ᱵᱩᱲᱦᱤ ᱠᱚ ᱠᱷᱟᱹᱛᱤᱨ ᱥᱮ ᱪᱮᱜ ᱞᱮᱠᱟ᱾